ᱦᱮᱸ ᱦᱮᱞᱳ
ᱦᱮᱸ ᱜᱚᱝᱠᱮ ᱨᱚᱲᱟ ᱟᱡᱚᱜ ᱠᱟᱱᱟ?
ᱦᱮᱸ ᱟᱸᱡᱚᱢᱚᱜ ᱠᱟᱱᱟ᱾
ᱚ ᱜᱚᱝᱠᱮ ᱪᱮᱫ ᱛᱚᱞᱮ ᱪᱮᱫ ᱠᱚᱢ ᱪᱤᱠᱟᱹ ᱵᱟᱲᱟᱭᱟ?
ᱱᱚᱜᱚᱭ ᱫᱩᱲᱩᱵ ᱵᱟᱲᱟ ᱟᱠᱟᱱ ᱜᱤᱭᱟᱹᱧ ᱫᱟᱜ ᱡᱟᱹᱲᱤ ᱡᱚᱨᱚᱭᱮᱫᱟᱭ ᱛᱚ᱾ ᱟᱫᱚ ᱠᱷᱮᱞ ᱦᱚᱸ ᱵᱟᱝ ᱪᱟᱞᱟᱣ ᱦᱳᱭ ᱦᱚᱭ ᱟᱨᱠᱤ ᱵᱚᱞ ᱠᱷᱮᱞᱳᱰ ᱦᱚᱸ ᱪᱟᱞᱟᱣ ᱵᱟᱝ ᱜᱟᱱᱚᱜ ᱠᱟᱱᱟ ᱛᱚ ᱫᱟᱜ ᱫᱟᱭ ᱱᱚᱛᱮ ᱫᱚ᱾ ᱟᱛᱮ ᱫᱩᱲᱩᱵ ᱠᱟᱱ ᱜᱮᱭᱟᱞᱤᱧ᱾ ᱟᱹᱵᱤᱱ ᱫᱚ ᱪᱮᱫ ᱵᱤᱱ ᱪᱤᱠᱟᱹᱭᱮᱫᱟ?
ᱟᱹᱞᱤᱧ ᱦᱚᱸ ᱚᱱᱠᱟ ᱜᱮ ᱫᱟᱜ ᱠᱚ ᱡᱚᱨᱚᱜ ᱠᱷᱟᱹᱛᱤᱨ ᱛᱮ ᱠᱷᱮᱞ ᱠᱚ ᱵᱟᱝ ᱪᱟᱞᱟ ᱦᱩᱭᱩᱜ ᱠᱟᱱᱟ ᱛᱮᱦᱧ ᱫᱚ᱾
ᱟᱨ ᱛᱤᱱᱟᱹᱜ ᱥᱟᱺᱜᱤᱧ ᱯᱮ ᱪᱟᱞᱟᱜ ᱜᱮᱭᱟ ᱠᱷᱮᱞ ᱫᱚ?
ᱠᱷᱮᱞ ᱫᱚ ᱥᱩᱨ ᱨᱮᱜᱮ ᱥᱩᱨ ᱨᱮᱜᱮ ᱢᱟᱴ ᱢᱮᱱᱟᱜᱼᱟ ᱚᱸᱰᱮ ᱜᱮ ᱠᱷᱮᱞ ᱞᱮ ᱪᱟ
ᱚ ᱛᱤᱱᱟᱹᱜ ᱜᱟᱱ ᱯᱮ ᱠᱷᱮᱞᱚᱜ ᱜᱮᱭᱟ ᱢᱟᱱᱮ ᱚᱱᱠᱟ ᱟᱛᱩᱨᱮᱱ ᱛᱤᱱᱟᱹᱜ ᱜᱟᱱ ᱯᱮ ᱪᱟᱞᱟᱜ ᱜᱮᱭᱟ?
ᱟᱫᱚ ᱟᱹᱞᱤᱧ ᱢᱟ ᱦᱳᱥᱴᱮᱞ ᱨᱮᱞᱤᱧ ᱛᱟᱦᱮᱱ ᱟᱫᱚ
ᱚ
ᱦᱳᱥᱴᱮᱞ ᱠᱮᱢᱯᱟᱥ ᱵᱷᱤᱛᱤ ᱨᱮᱜᱮ ᱰᱟᱹᱦᱤ ᱢᱮᱱᱟᱜ ᱟᱠᱟᱫᱟ, ᱚᱸᱰᱮ ᱜᱮ ᱦᱳᱥᱴᱮᱞ ᱨᱮᱱ ᱥᱟᱱᱟᱢ ᱯᱟᱹᱴᱷᱩᱣᱟᱹ ᱠᱚᱜᱮᱞᱮ ᱪᱟᱞᱟᱜ ᱜᱮᱭᱟ ᱜᱟᱛᱮ ᱠᱚ᱾
ᱚᱦ ᱟᱨ ᱚᱱᱠᱟ ᱴᱩᱨᱱᱟᱢᱮᱱᱴ ᱠᱷᱮᱞ ᱠᱚ ᱢᱟᱱᱮ ᱯᱮ ᱥᱟᱵ ᱵᱟᱲᱟᱭ ᱜᱮᱭᱟ ᱡᱟᱦᱟᱸ ᱠᱚᱨᱮ ᱦᱩᱭᱩᱜ ᱜᱮᱭᱟ?
ᱦᱮᱸ ᱥᱟᱵ ᱵᱟᱲᱟᱭ ᱜᱮᱭᱟᱞᱮ᱾
ᱦᱚᱸ ᱚᱼᱚᱼᱭ ᱛᱚ ᱟᱫᱚ ᱠᱷᱮᱞ ᱥᱤᱡᱤᱱ ᱦᱤᱡᱩᱜ ᱠᱟᱱᱟ᱾ ᱚᱱᱠᱟ ᱴᱩᱨᱱᱟᱢᱮᱱᱴ ᱠᱚ ᱡᱩᱫᱤ ᱦᱩᱭᱩᱜ ᱜᱮᱭᱟ ᱥᱟᱵ ᱵᱟᱲᱟᱭ ᱜᱮᱭᱟᱞᱮ᱾ ᱡᱚᱠᱷᱚᱱ ᱯᱷᱤᱨᱤ ᱞᱮ ᱛᱟᱦᱮᱱ ᱜᱮᱭᱟ ᱦᱳᱥᱴᱮᱞ ᱠᱷᱚᱱ᱾ ᱟᱨ ᱮᱢᱱᱤ ᱛᱮᱫᱚ ᱟᱛᱳ ᱚᱲᱟᱜ ᱠᱚᱨᱮ ᱦᱚᱸᱠᱚ ᱥᱟᱵ ᱵᱟᱲᱟᱭ ᱜᱮᱭᱟ᱾ ᱟᱨ ᱠᱷᱮᱞ ᱞᱮ ᱪᱟᱞᱟᱜ ᱜᱮᱭᱟ ᱢᱤᱫ ᱥᱟᱶᱛᱮ᱾
ᱛᱤᱱᱟᱹᱜ ᱨᱮᱢ ᱚᱞᱚᱜ ᱜᱮᱭᱟ?
ᱤᱧ ᱫᱚ ᱮᱢ ᱮ ᱯᱷᱟᱥᱴ ᱤᱭᱟᱨ ᱤᱧ ᱠᱚᱨᱟᱟᱣᱮᱜ-ᱟ᱾
ᱚᱜ
ᱛᱟᱦᱞᱮ ᱟᱢ ᱟᱯᱮᱥᱮᱫ ᱫᱚ ᱚᱠᱟᱞᱮᱠᱟ ᱵᱚᱞ ᱠᱚ ᱠᱷᱮᱞᱳᱰᱟ?
ᱟᱞᱮ ᱥᱮᱫ ᱫᱚ ᱠᱚ ᱠᱷᱮᱞᱳᱜ ᱜᱮᱭᱟ᱾ ᱟᱫᱚ ᱤᱧ ᱦᱚᱸ ᱵᱟᱨᱨᱮᱜᱤ ᱛᱟᱦᱮᱱ ᱜᱮᱭᱟ ᱟᱫᱚ ᱟᱹᱛᱩ ᱠᱚᱨᱮᱜ ᱫᱚ ᱠᱷᱮᱞᱳᱜ ᱜᱮᱭᱟ ᱵᱟᱦᱨᱮ ᱨᱮᱫᱚ ᱵᱟᱝ ᱠᱷᱮᱞᱳᱜ ᱦᱤᱩᱭᱩᱜ ᱜᱮᱭᱟ ᱩᱱᱟᱹᱜ ᱫᱚ᱾ ᱵᱷᱚᱞᱤ ᱵᱚᱞ ᱠᱚ ᱠᱷᱮᱞ ᱵᱟᱲᱟ ᱦᱩᱭᱩᱜ ᱜᱮᱭᱟ᱾
ᱚ ᱟᱹᱰᱤ ᱱᱟᱯᱟᱭ ᱠᱟᱛᱷᱟ ᱵᱷᱚᱞᱤᱵᱚᱞ ᱦᱚᱸ ᱟᱹᱰᱤ ᱢᱚᱸᱡᱽ ᱵᱩᱡᱷᱟᱹᱜᱼᱟ ᱠᱷᱮᱞᱳᱰ ᱨᱮᱫᱚ᱾
ᱦᱮᱸ ᱟᱫᱚ ᱟᱞᱮ ᱦᱚᱸ ᱚᱱᱠᱟᱜ ᱜᱮ, ᱢᱮᱥ ᱠᱚᱨᱮ ᱛᱟᱦᱮᱸ ᱵᱟᱲᱟᱜ ᱟ ᱛᱟᱦᱟᱞᱮ ᱡᱟᱹᱥᱛᱤ ᱜᱮ ᱜᱤᱫᱽᱨᱟᱹ ᱠᱚ ᱪᱟᱞᱟᱜ ᱜᱮᱛᱟᱞᱮᱭᱟ᱾ ᱟᱫᱚ ᱩᱱ ᱥᱚᱢᱚᱭ ᱫᱚ ᱠᱷᱮᱞᱳᱰ ᱦᱩᱭᱩᱜ ᱜᱮᱭᱟ᱾ ᱢᱟᱱᱮ ᱵᱷᱟᱜᱤ ᱜᱮᱭᱟ ᱟᱨᱠᱤ ᱵᱤᱥᱤ ᱧᱚᱜ ᱠᱚ ᱵᱟᱨᱭᱟ ᱯᱮᱭᱟᱞᱟᱮ ᱴᱤᱢ ᱠᱮᱫ ᱜᱮ᱾
ᱚ ᱟᱨ ᱚᱱᱠᱟ ᱵᱷᱚᱞᱤᱵᱚᱞ ᱴᱩᱨᱱᱟᱢᱮᱱᱴ ᱠᱚᱯᱮ ᱥᱟᱵ ᱵᱟᱲᱟᱭ ᱜᱮᱭᱟ ᱥᱮ ᱵᱟᱝ?
ᱥᱟᱵ ᱜᱮᱭᱟᱞᱮ ᱡᱚᱠᱷᱚᱱ ᱚᱱᱟ ᱫᱷᱟᱨ ᱯᱟᱥ ᱠᱚᱨᱮ ᱡᱩᱫᱤ ᱦᱩᱭᱩᱜ ᱠᱷᱟᱡ ᱫᱚ᱾ ᱟᱫᱚ ᱚᱱᱟ ᱴᱩᱨᱱᱟᱢᱮᱱᱴ ᱫᱚ ᱟᱹᱰᱤᱜ ᱢᱟᱱᱮ ᱠᱚᱢ ᱜᱮ ᱦᱩᱭᱩᱜ ᱟᱛᱚ ᱟᱵᱚ ᱥᱮᱫ ᱞᱮᱠᱟ ᱟᱵᱚ ᱥᱮᱫ ᱡᱮᱢᱚᱱ ᱵᱚᱞ ᱠᱷᱮᱞ ᱠᱚᱫᱚ ᱡᱟᱹᱥᱛᱤ ᱦᱩᱭᱩᱜ ᱜᱮᱭᱟ ᱠᱤᱱᱛᱩ ᱵᱷᱚᱞᱤᱵᱚᱞ ᱴᱩᱨᱱᱟᱢᱮᱱᱴ ᱫᱚ ᱟᱹᱰᱤ ᱠᱚᱢ ᱜᱮ ᱦᱩᱭᱩᱜ ᱜᱮᱭᱟ᱾
ᱛᱟᱦᱚᱞᱮ ᱟᱯᱮᱥᱮᱫ ᱫᱟᱜ ᱡᱟᱹᱲᱤ ᱠᱚ ᱚᱠᱟᱮ ᱞᱮᱠᱟ ᱦᱩᱭᱩᱜ ᱠᱟᱱᱟ?
ᱫᱟᱜ ᱡᱟᱹᱲᱤ ᱠᱚᱦᱚᱸ ᱱᱤᱛᱚᱜ ᱫᱚ ᱚᱲᱟᱜ ᱥᱮᱫ ᱤᱧ ᱯᱷᱳᱱ ᱞᱮᱫ ᱛᱟᱦᱮᱸᱫ ᱫᱤᱭᱯᱩᱨ ᱠᱚ ᱞᱟᱹᱭ ᱮᱫᱟ ᱛᱚ ᱚᱱᱛᱮ ᱫᱚ ᱰᱷᱮᱨ ᱜᱮ ᱫᱟᱜ ᱫᱟᱭ᱾ ᱨᱚᱦᱚᱭ ᱠᱚᱨᱮᱜ ᱪᱟᱞᱟᱜ ᱦᱩᱭᱩᱜᱼᱟ, ᱠᱷᱟᱡ ᱟᱲᱮ ᱞᱟᱜ ᱠᱚ᱾
ᱦᱮᱸ ᱾
ᱟᱢᱫᱚᱢ ᱪᱟᱞᱟᱜ ᱜᱮᱭᱟ ᱥᱮ ᱵᱟᱝ, ᱜᱚᱲᱚ ᱵᱟᱲᱟ ᱠᱚ ᱞᱟᱹᱜᱤᱫ ᱛᱮ ᱚᱲᱟᱜ ᱠᱚᱨᱮ᱾
ᱦᱮᱸ, ᱱᱚᱜᱚᱭ ᱛᱚ ᱡᱟᱹᱯᱩᱫ ᱫᱤᱱ ᱥᱮᱴᱮᱨᱮᱱᱟ᱾ ᱯᱨᱟᱭᱟ ᱜᱮ ᱫᱟᱜ ᱫᱟᱭ ᱟᱫᱚ᱾ ᱦᱟᱨᱟᱜᱼᱟ ᱟᱫᱚ᱾ ᱟᱫᱚ ᱡᱚᱠᱷᱚᱱ ᱫᱟᱜ ᱛᱚᱸᱵᱟ ᱠᱷᱮᱛ ᱠᱚᱨᱮ ᱫᱚ ᱪᱟᱥ ᱠᱚ ᱞᱟᱜᱟᱣ ᱞᱮᱱᱠᱷᱟᱱ ᱪᱟᱞᱟᱜ ᱦᱩᱭᱩᱜ ᱜᱮᱭᱟ ᱱᱟᱜ ᱠᱷᱟᱭ ᱾ ᱱᱤᱡᱮ ᱫᱚ ᱪᱟᱥᱤ ᱵᱟᱥᱤ ᱦᱚᱲ ᱜᱮ᱾ ᱟᱫᱚ ᱯᱟᱲᱦᱟᱜ ᱡᱟᱞᱟᱛᱮ, ᱱᱤᱡᱮ ᱫᱚ ᱦᱳᱥᱴᱮᱞ ᱠᱚᱨᱮ ᱛᱟᱦᱮᱸᱱ ᱦᱩᱭᱩᱜ ᱠᱟᱱᱟ ᱛᱚ᱾ ᱚᱱᱟᱛᱮ ᱫᱚ ᱦᱮᱸ᱾
ᱪᱟᱥ ᱯᱮ ᱞᱟᱜᱟᱣ ᱵᱚᱱᱟ ᱟᱵᱚ ᱫᱚ᱾
ᱦᱩᱸ, ᱪᱟᱞᱟᱜ ᱦᱩᱭᱩᱜ ᱜᱮᱭᱟ ᱟᱫᱚ ᱟᱲᱮᱞᱟ ᱠᱚ ᱥᱤ ᱾ ᱮᱢᱟᱱ ᱛᱮᱭᱟᱜ ᱠᱟᱹᱢᱤ ᱠᱚ ᱛᱟᱦᱮᱸᱱᱟ ᱛᱚ᱾
ᱦᱳᱭ᱾ ᱛᱟᱦᱞᱮ ᱮᱠᱷᱚᱱ ᱫᱚ ᱚᱸᱰᱮ ᱜᱮ ᱢᱮᱱᱟᱜ ᱢᱮᱭᱟ, ᱵᱟᱦᱨᱮ ᱨᱮᱜᱮ?
ᱦᱩᱸᱢ, ᱵᱟᱦᱨᱮ ᱨᱮᱜᱮ᱾ ᱟᱞᱮᱭᱟᱜ
ᱦᱮᱸ ᱜᱟᱝᱠᱮ, ᱞᱟᱹᱭ ᱵᱤᱱ᱾
ᱟᱹᱯᱩᱫ ᱫᱤᱱ ᱨᱮ ᱪᱮᱫ ᱠᱚ ᱡᱚᱢᱮᱢ ᱠᱩᱥᱤᱭᱟᱜ ᱜᱮᱭᱟ?
ᱡᱟᱯᱩᱫ ᱫᱤᱱ ᱨᱮᱫᱚ ᱡᱟᱥᱛᱤ, ᱡᱟᱥᱛᱤ ᱠᱷᱟᱡ ᱫᱚ᱾ ᱚᱱᱠᱟ ᱡᱤᱱᱤᱥ ᱠᱚ ᱵᱟᱝ, ᱡᱚᱢ ᱵᱟᱝ ᱵᱩᱡᱷᱟᱹᱜ ᱜᱮᱭᱟ ᱟᱫᱚ ᱚᱱᱮ ᱾ ᱨᱟᱦᱮᱲ ᱠᱚ ᱟᱛᱟ ᱠᱚ ᱚᱱᱟ ᱠᱚᱜᱮ ᱟᱹᱰᱤ ᱢᱚᱡᱽ ᱵᱩᱡᱷᱟᱹᱣᱜᱼᱟ᱾
ᱦᱳᱭ᱾
ᱨᱟᱦᱮᱲ ᱟᱛᱟ ᱠᱚᱫᱚ ᱢᱟᱱᱮ ᱡᱟᱹᱯᱩᱫ ᱫᱤᱱ ᱜᱮ
ᱦᱮᱸ ᱦᱮᱸ᱾
ᱦᱮᱸ ᱜᱚᱝᱠᱮ, ᱞᱟᱹᱭᱵᱤᱱ᱾
ᱥᱟᱶᱛᱮ ᱡᱩᱫᱤ ᱡᱟᱹᱯᱩᱫ ᱫᱤᱱ ᱜᱮᱜᱟ ᱢᱟᱡᱮ ᱛᱮ ᱡᱩᱫᱤ ᱥᱚᱲᱮ, ᱥᱚᱲᱮ ᱡᱚᱢ᱾ ᱠᱚ ᱵᱷᱟᱜᱮ ᱵᱩᱡᱷᱟᱹᱜ ᱜᱮᱭᱟ᱾ ᱥᱟᱶᱛᱮ ᱚᱱᱟ ᱪᱟᱣᱞᱮ ᱟᱛᱟ ᱠᱚ ᱡᱟᱦᱟᱸ ᱠᱚ ᱞᱟᱹᱭ ᱠᱮᱫ ᱟ᱾
ᱦᱟᱸ ᱾ ᱟᱢ ᱫᱚ ᱪᱮᱫ ᱠᱚᱢ ᱠᱩᱥᱤᱭᱟᱜ ᱜᱮᱭᱟ?
ᱦᱳᱭ ᱡᱟᱹᱯᱩᱫ ᱫᱤᱱ ᱫᱚ᱾ ᱟᱫᱚ ᱚᱱᱠᱟ ᱵᱟᱭᱨᱮ ᱠᱚᱨᱮ ᱫᱚᱢᱮ ᱛᱚ ᱫᱟᱬᱟᱱ ᱵᱟᱝ ᱥᱟᱱᱟᱱᱤᱼᱟ᱾ ᱚᱲᱟᱜ ᱠᱚᱨᱮ ᱚᱱᱠᱟ ᱯᱤᱴᱷᱟᱹ ᱠᱚ ᱡᱚᱢ ᱥᱟᱶᱛᱮ ᱥᱚᱲᱮ ᱠᱚ ᱟᱨ ᱪᱟᱣᱞᱮ ᱟᱛᱟ ᱠᱚ᱾ ᱱᱚᱣᱟ ᱠᱚ ᱡᱩᱫᱤ ᱧᱟᱢᱚᱜᱼᱟ, ᱟᱹᱰᱤ ᱢᱚᱡᱽ ᱵᱩᱡᱷᱟᱹᱜᱼᱟ ᱟᱨᱠᱤ᱾
ᱦᱮᱸ᱾ ᱟᱢᱫᱚ ᱟᱯᱮᱭᱟᱜ ᱫᱤᱥᱚᱢ ᱫᱚ ᱚᱠᱟ ᱥᱮᱫ ᱜᱚᱝᱠᱮ ᱛᱟᱦᱞᱮ᱾
ᱟᱞᱮ ᱫᱤᱥᱚᱢ ᱫᱚᱦ᱾ ᱦᱚᱱᱛᱮ ᱪᱮᱫ ᱠᱚ ᱞᱟᱹᱭᱟ ᱫᱤᱥᱚᱢ ᱞᱮᱠᱟᱛᱮᱫᱚ ᱠᱚ ᱞᱟᱹᱭᱟ ᱦᱩᱰᱤᱧ ᱛᱩᱢ ᱟᱨ ᱮᱢᱱᱤ ᱛᱚᱫᱚ ᱥᱟᱨᱮᱝᱜᱟ ᱥᱮ
ᱚᱦ᱾
ᱛᱟᱦᱞᱮ, ᱟᱢᱟᱜ ᱫᱤᱥᱚᱢ ᱫᱚ ᱾
ᱤᱧᱟᱹᱜ ᱫᱤᱥᱚᱢ ᱦᱚᱸ ᱦᱩᱰᱤᱧ ᱛᱩᱝ ᱠᱟᱱ ᱜᱮᱭᱟ᱾ ᱤᱧᱟᱹᱜ ᱫᱚ ᱡᱷᱤᱞᱤᱢᱤᱞᱤ ᱥᱟᱭᱤᱰᱮᱢ ᱟᱸᱡᱚᱢ ᱟᱠᱟᱜᱼᱟ ᱠᱩᱭᱞᱟᱹᱯᱟᱞ ᱾
ᱚ ᱦᱮᱸ ᱟᱸᱡᱚᱢ ᱵᱟᱲᱟ ᱦᱩᱭ ᱠᱟᱱᱟ᱾ ᱚᱱᱛᱮ ᱦᱚᱸ ᱪᱟᱞᱟᱣ ᱵᱟᱲᱟ ᱦᱚᱸ ᱦᱩᱭ ᱠᱟᱱ ᱜᱮᱭᱟ᱾
ᱦᱮᱸ ᱦᱟᱴ ᱠᱚ ᱦᱩᱭᱩᱜ ᱜᱮᱭᱟ ᱛᱚ ᱱᱚᱰᱮ ᱫᱚ, ᱟᱯᱮ ᱚᱱᱛᱮ ᱨᱮᱱ ᱫᱚ ᱫᱚᱢᱮ ᱠᱚ ᱦᱤᱡᱩᱜ ᱜᱮᱭᱟ ᱛᱚ᱾
ᱦᱮᱸ ᱚᱱᱛᱮ ᱫᱚ ᱠᱩᱭᱞᱟᱹᱯᱟᱞ ᱦᱟᱴ ᱟᱸᱡᱚᱢ ᱦᱩᱭ ᱟᱠᱟᱱᱟ ᱛᱚ᱾
ᱦᱩᱸ ᱩ ᱟᱯᱮ ᱥᱟᱨᱮᱝᱜᱟ ᱠᱚᱨᱮᱱ ᱠᱚ ᱦᱤᱡᱩᱜ ᱜᱮᱭᱟ ᱱᱚᱸᱰᱮ ᱾
ᱦᱮᱸ ᱪᱟᱞᱟᱣ ᱵᱟᱲᱟ ᱫᱚ ᱦᱩᱭ ᱠᱟᱱ ᱜᱮᱭᱟ᱾ ᱟᱫᱚ ᱟᱯᱮ ᱢᱟ ᱵᱤᱨ ᱫᱤᱥᱚᱢ ᱢᱟᱱᱮ ᱵᱤᱨ ᱵᱩᱨᱩ ᱫᱤᱥᱚᱢ ᱦᱚᱲ ᱠᱟᱱᱟᱯᱮ ᱛᱚ᱾
ᱦᱮᱸ
ᱦᱮᱸ ᱛᱷᱟᱦᱞᱮ ᱟᱯᱮ ᱫᱤᱥᱚᱢ ᱥᱮᱫ ᱫᱚ ᱢᱟᱱᱮ ᱚᱠᱟᱞᱮᱠᱟ ᱵᱩᱡᱷᱟᱹᱜ ᱜᱮᱭᱟ? ᱵᱤᱨ ᱵᱩᱨᱩ ᱫᱤᱥᱚᱢ ᱠᱟᱱᱟ ᱛᱚ᱾
ᱟᱱ ᱦᱚᱱᱛᱮ ᱫᱚ ᱡᱟᱦᱟᱸ ᱱᱮᱛᱟᱨ ᱡᱮᱢᱚᱱ ᱥᱤᱛᱩᱝ ᱫᱤᱱ ᱠᱟᱱᱟ ᱥᱮ ᱛᱚ ᱚᱱᱠᱟᱜᱮ ᱥᱟᱨᱡᱚᱢ ᱵᱤᱨ ᱠᱚ ᱫᱚᱢᱮ ᱢᱮᱱᱟᱜ ᱜᱮᱭᱟ ᱟᱫᱚ ᱩᱱᱟᱹᱜ ᱢᱟᱱᱮ ᱜᱚᱨᱚᱢ ᱥᱮ ᱡᱟᱦᱟᱱᱟᱜ ᱞᱚᱞᱚ ᱵᱷᱟᱵ ᱫᱚ ᱵᱟᱝ ᱵᱩᱡᱩᱜ ᱜᱮᱭᱟ ᱫᱟᱨᱮ ᱠᱚ ᱢᱮᱱᱟᱜ ᱛᱮ᱾ ᱟᱨ ᱡᱟᱹᱯᱩᱫ ᱫᱤᱱ ᱦᱚᱸ ᱢᱟᱱᱮ ᱵᱷᱟᱹᱜᱤ ᱜᱮ ᱵᱩᱡᱩᱜ ᱜᱮᱭᱟ ᱟᱫᱚ ᱛᱟᱦᱮᱸ ᱚᱱᱠᱟᱜᱮ ᱯᱟᱹᱨᱠᱟᱹᱣ ᱦᱩᱭ ᱠᱟᱱᱟ᱾ ᱟᱫᱚ ᱡᱟᱦᱟᱸ ᱥᱮᱫ ᱚᱱᱟ ᱯᱷᱟᱸᱠᱟ ᱧᱚᱜ ᱨᱮ ᱪᱟᱞᱟᱣ ᱞᱮᱱᱠᱷᱟᱱᱫᱚ ᱪᱮᱫ ᱞᱮᱠᱟ ᱪᱚᱝ ᱚᱸᱡᱚ ᱵᱩᱡᱷᱩᱜᱼᱟ᱾ ᱵᱤᱨ ᱫᱤᱥᱚᱢ ᱨᱮ ᱯᱟᱹᱨᱠᱟᱹᱣ ᱦᱩᱭ ᱠᱟᱱᱟᱟᱱᱟ ᱥᱮ
ᱦᱮᱸ
ᱫᱤᱥᱚᱢᱮ ᱮᱢ ᱦᱮᱡ ᱵᱟᱲᱟ ᱟᱠᱟᱱ ᱜᱮᱭᱟ?
ᱟᱯᱮ ᱫᱤᱥᱚᱢ ᱤᱧ ᱪᱟᱞᱟᱣ ᱞᱮᱱᱟ ᱩᱱᱟᱹᱜ ᱫᱚ ᱵᱟᱝ ᱪᱟᱞᱟᱣ ᱦᱩᱭ ᱟᱠᱟᱱᱟ ᱢᱟᱡᱷᱮ ᱢᱚᱫᱽᱫᱷᱮ ᱪᱟᱞᱟᱜ ᱵᱳᱞᱮᱱ ᱛᱟᱦᱮᱸᱱ ᱞᱮᱠᱟᱧ ᱫᱤᱥᱟᱹᱭᱮᱫᱟ ᱟᱹᱰᱤ ᱫᱤᱱ ᱧᱚᱜ ᱨᱮ ᱟᱨᱠᱤ
ᱚ᱾
ᱥᱟᱨᱮᱧᱜᱟ ᱫᱚ ᱚᱱᱠᱟ ᱫᱚᱨᱠᱟᱨ ᱠᱚ ᱵᱟᱝ ᱛᱟᱦᱮᱸ ᱞᱮᱠᱟᱱᱡ ᱫᱚ ᱮᱢᱱᱤ ᱫᱚ ᱵᱟᱝ ᱪᱟᱞᱟᱜ ᱥᱟᱱᱟ ᱜᱮᱮᱭᱟ ᱟᱨᱠᱤ
ᱦᱮᱸ
ᱢᱤᱫ ᱫᱷᱟᱣ ᱤᱧ ᱪᱟᱞᱟᱣ ᱞᱮᱱᱟ ᱢᱤᱫ ᱥᱮᱨᱢᱟ ᱦᱮᱸ ᱟᱯᱮ ᱫᱚ ᱜᱚᱴᱟ ᱜᱮᱯᱮ ᱪᱟᱞᱟᱜᱼᱟ᱾
ᱫᱚ ᱱ ᱜᱟᱹ ᱚᱱᱟᱛᱮ ᱪᱟᱞᱟᱜ ᱜᱮᱭᱟ ᱟᱯᱮ ᱥᱮᱫ ᱦᱚᱸ ᱡ ᱵᱚᱞ ᱠᱷᱮᱞ ᱴᱩᱨᱱᱟᱢᱮᱱᱴ ᱠᱚ ᱦᱩᱭᱩᱜᱼᱟ ᱪᱟᱞᱟᱣ ᱵᱟᱲᱟ ᱦᱩᱭ ᱟᱠᱟᱱ ᱜᱮᱭᱟ᱾
ᱟᱞᱮ ᱴᱷᱮᱡ ᱛᱟᱦᱚᱞᱮ ᱱᱤᱭᱟᱹ ᱵᱟᱨ ᱠᱷᱮᱞ ᱦᱩᱭᱩᱜᱼᱟ᱾
ᱦᱮᱸ ᱮᱠᱫᱚᱢ ᱪᱟᱞᱟᱜ ᱟᱞᱮ
ᱟᱞᱮᱭᱟᱜ ᱦᱩᱭᱩᱜ ᱛᱟᱞᱮ ᱚᱸᱰᱮ ᱯᱚᱨᱮᱨ ᱯᱚᱨᱮᱨ ᱯᱚᱨᱮᱨ ᱵᱚᱪᱷᱚᱨ ᱥᱮᱫᱳᱭᱳᱜ ᱞᱟᱹᱜᱤᱫ ᱪᱷᱚ ᱞᱟᱠᱷ ᱤᱭᱟᱹ ᱱᱚ ᱟᱴ ᱞᱟᱠᱷ ᱴᱟᱠᱟ ᱨᱮᱭᱟᱜ ᱠᱷᱟᱹᱞᱤᱜᱼᱟ᱾
ᱴᱷᱤᱠ ᱜᱮᱭᱟ ᱟᱹᱰᱤ ᱵᱚᱲᱚ ᱫᱷᱷᱟᱢᱟᱠᱟ
ᱟᱢ ᱫᱚ ᱦᱮᱸ ᱟᱢᱫᱚ ᱚᱱᱠᱟ ᱴᱩᱨᱱᱟᱢᱮᱱᱴ ᱠᱚᱢ ᱠᱷᱮᱞ ᱜᱮᱭᱟ᱾
ᱵᱟᱝ ᱱᱤᱡᱮ ᱫᱚ ᱩᱱᱟᱹᱜ ᱢᱟᱨᱟᱝ ᱴᱩᱨᱱᱟᱢᱮᱱᱴ ᱫᱚ ᱵᱟᱝ ᱠᱷᱮᱞᱳ ᱦᱩᱭ ᱠᱟᱱᱟ ᱚᱱᱠᱟ ᱯᱚᱧᱪᱟᱥ ᱥᱟᱴ ᱟᱥᱤ ᱦᱟᱡᱟᱨ
ᱦᱚᱸ᱾ ᱟᱫᱚ ᱚᱱᱟᱛᱮ ᱞᱟᱹᱴᱩ ᱞᱟᱹᱴᱩ ᱠᱞᱟᱵᱽ ᱠᱚᱠᱚ ᱥᱟᱵ ᱟᱠᱚ ᱥᱮᱮ ᱟᱫᱚ ᱡᱟᱦᱟᱸᱭ ᱢᱟᱱᱮ ᱛᱮᱢᱚᱱ ᱜᱨᱩᱯ ᱨᱮ ᱜᱤᱫᱽᱨᱟᱹ ᱠᱚ ᱛᱟᱦᱮᱱᱟ ᱱᱤᱭᱟᱹ ᱠᱚ ᱯᱨᱮᱠᱴᱤᱥ ᱜᱮᱭᱟ ᱩᱱᱠᱩ ᱠᱚᱫᱚ ᱠᱚ ᱥᱟᱯᱼᱟ᱾ ᱢᱟᱱᱮ ᱡᱟᱦᱟᱸ ᱠᱚᱨᱮ ᱟᱨᱠᱤ ᱠᱚ ᱯᱮᱠᱴᱤᱥ ᱦᱚᱪᱚ ᱠᱚᱣᱟ᱾
ᱟᱫᱚ ᱟᱞᱮ ᱠᱚᱥᱮᱫ ᱦᱚᱸ ᱚᱱᱠᱟ ᱢᱮᱱᱟᱜ ᱟᱠᱟᱫ ᱜᱮᱭᱟ ᱮᱠᱟᱰᱮᱢᱤ ᱠᱚ᱾
ᱟᱫᱚ ᱚᱱᱠᱟ ᱫᱚ ᱮᱠᱟᱰᱮᱢᱤ ᱠᱚᱨᱮ ᱫᱚ ᱵᱟᱝ ᱪᱟᱞᱟᱣ ᱦᱩᱭ ᱟᱠᱟᱱᱟ ᱟᱛᱳ ᱠᱚᱨᱮ ᱜᱮ ᱥᱟᱶᱛᱮ ᱦᱳᱥᱴᱮᱞ ᱠᱚᱨᱮ ᱜᱮ ᱯᱨᱮᱠᱴᱤᱥ ᱵᱟᱲᱟ ᱫᱚ ᱦᱩᱭ ᱜᱮᱱᱟ᱾
ᱚᱸ᱾ ᱟᱨ ᱛᱟᱦᱚᱞᱮ ᱟᱯᱮ ᱫᱚ ᱪᱮᱫ ᱞᱮᱠᱟ ᱦᱩᱞ ᱢᱟᱦᱟ ᱫᱚ ᱪᱮᱫ ᱞᱮᱠᱟ ᱯᱮ ᱢᱟᱱᱟᱣ ᱵᱟᱛᱟᱣ ᱠᱮᱫᱟ?
ᱦᱩᱞ ᱢᱟᱦᱟ ᱟᱹᱰᱤ ᱢᱚᱸᱡᱽ ᱜᱮᱞᱮ ᱢᱟᱱᱟᱣ ᱠᱮᱫᱼᱟ ᱜᱮ ᱯᱥᱴᱤ ᱵᱷᱤᱛᱤᱨ ᱨᱮᱜᱮ ᱥᱟᱱᱟᱢ ᱯᱟᱹᱴᱷᱩᱣᱟᱹ ᱠᱚ ᱛᱟᱦᱮᱸ ᱠᱟᱱᱟ ᱥᱟᱸᱫᱟᱱᱮ ᱛᱟᱯᱲᱟᱟᱣ ᱠᱚᱠᱚ ᱛᱟᱦᱮᱸ ᱠᱟᱱᱟ᱾ ᱛᱟᱦᱞᱮ
ᱟᱟᱜ ᱤᱭᱩᱱᱤᱵᱷᱟᱨᱥᱤᱴᱤ ᱫᱚ ᱚᱠᱟᱴᱟᱜ ᱯᱟᱲᱟᱜᱼᱟ?
ᱵᱤᱫᱫᱟᱥᱟᱜᱚᱨ ᱤᱭᱩᱱᱤᱵᱷᱟᱨᱥᱤᱴᱤ
ᱚᱸ᱾ ᱦᱮᱸ ᱚᱸᱰᱮ ᱨᱮᱱ ᱜᱚᱢᱠᱮ ᱢᱤᱫᱴᱮᱱ ᱪᱮᱫ ᱥᱚᱨᱚᱱ ᱛᱟᱡ ᱧᱩᱛᱩᱢ ᱩᱱᱤ ᱫᱟᱜ ᱦᱮᱸ ᱟᱞᱮ ᱴᱷᱮᱡ ᱦᱮᱡ ᱞᱮᱱᱟ ᱟᱨᱠᱤ ᱟᱞᱮ ᱤᱭᱩᱱᱤᱵᱷᱟᱨᱥᱤᱴᱤ ᱟᱞᱮ ᱢᱤᱫᱴᱮᱱ ᱵᱷᱟᱭᱵᱟ ᱛᱟᱦᱮᱸ ᱠᱟᱱ ᱛᱟᱞᱮᱭᱟ᱾
ᱰᱤᱡᱟᱨ ᱴᱮᱥᱚᱱ ᱯᱮᱯᱟᱨ ᱩᱱᱤ ᱦᱮᱡ ᱞᱮᱱ ᱛᱟᱭᱮ ᱵᱤᱫᱫᱟᱥᱟᱜᱚᱨ ᱤᱭᱩᱱᱤᱵᱷᱟᱨ ᱥᱤᱴᱤ ᱨᱮᱱ᱾
ᱟᱨ ᱪᱮᱫ ᱛᱩᱢ ᱛᱟᱭ?
ᱪᱮᱫ ᱥᱚᱨᱮᱱ ᱠᱟᱱᱟ ᱢᱩᱪᱟᱹᱫ ᱨᱮ ᱯᱷᱩᱞ ᱧᱩᱛᱩᱢ ᱫᱚ ᱵᱟᱝ ᱫᱩᱥᱟᱹᱜ ᱠᱟᱱᱟ᱾
ᱚᱸ ᱥᱟᱶᱛᱟᱞ ᱰᱤᱯᱟᱨᱴᱢᱮᱱᱴ ᱨᱮᱱ ᱩᱱᱠᱩ ᱫᱚ ᱦᱳᱭᱛᱳ ᱵᱟᱝ ᱴᱷᱤᱠ ᱟᱠᱚᱣᱟ ᱤᱧᱟᱹᱜ ᱫᱚ ᱟᱞᱟᱫᱟ ᱰᱤᱯᱟᱨᱴᱢᱮᱱᱴ
ᱚ ᱟᱢ ᱫᱚ ᱮᱴᱟᱜ ᱛᱟᱞᱮ ᱵᱟᱢ ᱵᱩᱡ ᱫᱟᱲᱮᱭᱟ ᱠᱚᱣᱟ᱾
ᱦᱮᱸ ᱛᱟᱢᱟ ᱤᱭᱩᱱᱤᱵᱷᱟᱨᱥᱤᱴᱤ ᱫᱚ ᱚᱠᱟᱨᱮ?
ᱤᱧᱟᱹᱜ ᱫᱚ ᱵᱟᱠᱩᱲᱟ ᱤᱭᱩᱱᱤᱵᱷᱟᱨᱥᱤᱴᱤ ᱯᱟᱲᱟᱜ ᱠᱟᱱ ᱛᱤᱧᱟᱹ᱾ ᱟᱫᱚ ᱤᱧᱟᱹᱜ ᱫᱚ ᱢᱩᱪᱟᱹᱫ ᱠᱟᱱ ᱛᱤᱧᱟᱥ ᱠᱚᱢᱯᱞᱤᱴ ᱦᱩᱭᱮᱱ ᱛᱤᱧᱟᱹ᱾
ᱟᱞᱮ ᱟᱞᱮ ᱠᱷᱚᱱ ᱞᱟᱦᱟᱵᱮᱡ ᱠᱟᱱᱟ᱾
ᱦᱮᱸ ᱟᱢ ᱫᱚ ᱜᱮᱨᱮᱡᱩᱭᱮᱥᱚᱱ ᱯᱚᱨᱮ ᱠᱚᱨᱟᱣ ᱫᱟᱢ ᱥᱮ ᱵᱤᱮᱰ ᱮᱢ ᱠᱚᱨᱟᱣ ᱠᱟᱫᱟ?
ᱵᱟ ᱜᱨᱮᱡᱩᱭᱮᱥᱚᱱ ᱯᱚᱨᱮᱜᱮ ᱮᱢᱮᱧ ᱠᱚᱨᱟᱣᱫᱟ᱾ ᱰᱤᱭᱮᱴ ᱫᱚ ᱟᱣᱨᱤᱧ ᱠᱚᱨᱟᱣᱼᱟ ᱾ ᱮᱢᱮ ᱠᱚᱨᱟᱣ ᱠᱟᱛᱮ ᱵᱤᱨ ᱠᱚᱨᱟᱣ ᱦᱩᱭᱩᱜᱼᱟ᱾
ᱦᱮᱸ ᱚᱱᱠᱟ ᱜᱮ ᱱᱮᱛᱟᱨ ᱫᱚ ᱡᱟᱹᱥᱛᱤ ᱠᱚᱨᱟᱣ ᱫᱚᱛᱚ᱾
ᱛᱟᱦᱚᱞᱮ ᱟᱢᱵᱟᱵᱚᱛᱤ ᱢᱟ ᱯᱟᱨᱚᱢᱮᱱ ᱛᱟᱦᱚᱞᱮ ᱚᱠᱟᱞᱮᱠᱟ ᱟᱢᱵᱟᱵᱚᱛᱤᱢ ᱢᱟᱱᱟᱣ ᱠᱮᱫᱼᱟ?
ᱟᱢᱵᱟᱵᱚᱛᱤ ᱨᱮ ᱫᱚ ᱟᱞᱮ ᱫᱚ ᱵᱷᱟᱜᱤ ᱵᱟᱝ ᱜᱟᱱ ᱞᱮᱱ ᱛᱟᱞᱮᱭᱟ ᱢᱟᱱᱮ ᱚᱲᱟᱜ ᱜᱮ ᱵᱟᱝ ᱪᱟᱞᱟᱣ ᱦᱩᱭ ᱞᱮᱱᱟ ᱟᱨᱠᱤ ᱯᱚᱨᱤᱠᱠᱷᱟ ᱪᱟᱞᱟᱜ ᱠᱟᱱ ᱛᱟᱞᱮ ᱛᱟᱦᱮᱸᱫ᱾ ᱵᱤᱱᱤᱰ ᱦᱚᱛᱮᱫ ᱛᱮ ᱵᱟᱝ ᱪᱟᱞᱟᱣ ᱦᱩᱭ ᱫᱟᱲᱮᱭᱟᱫᱤᱧ ᱟᱫᱚ ᱚᱱᱟ ᱠᱷᱟᱹᱛᱤᱨ ᱛᱮ ᱱᱤᱛᱚᱜ ᱫᱚ ᱚᱲᱟᱜ ᱦᱮᱡ ᱠᱟᱱ ᱨᱮᱦᱚᱸᱭ ᱟᱨᱠᱤ ᱩᱱᱟᱹᱜ ᱵᱷᱟᱹᱜᱤ ᱫᱚ ᱵᱟᱝ ᱦᱩᱭᱩᱜ ᱠᱟᱱᱟ ᱠᱟᱱᱴᱷᱟᱲ ᱵᱤᱞᱤ ᱠᱚ ᱪᱟᱵᱟᱭᱮᱱᱟ᱾ ᱛᱚ ᱫᱟᱜ ᱠᱮᱫᱟᱭ ᱥᱮ,
ᱦᱮᱸ ᱛᱚ ᱟᱫᱚ ᱥᱮᱨᱢᱟᱨ ᱨᱮ ᱢᱤᱫ ᱫᱷᱟᱣ ᱟᱵᱚ ᱠᱟᱱᱴᱷᱟᱲ ᱵᱤᱞᱤ ᱟᱢᱵᱟᱵᱩᱛᱤ ᱨᱮᱫᱚ ᱵᱚᱱ ᱡᱚᱢᱟ᱾ ᱥᱟᱶᱛᱮ ᱩᱞ ᱵᱤᱞᱤ ᱠᱚ ᱦᱮᱵᱟᱝ?
ᱦᱮ ᱦᱮᱸ
ᱟᱫᱚ ᱤᱧᱫᱚ ᱟᱢᱵᱟᱵᱚᱛᱤ ᱨᱮᱫᱚ ᱚᱲᱟᱜ ᱤᱧ ᱪᱟᱞᱟᱣ ᱞᱮᱱ ᱛᱟᱦᱮᱸᱫ ᱟᱫᱚ ᱡᱷᱚᱛᱚ ᱡᱚᱢ ᱦᱩᱭ ᱩᱞ ᱵᱤᱞᱤ ᱥᱟᱶᱛᱮ ᱯᱤᱴᱷᱟᱹ
ᱚ ᱵᱷᱟᱜᱮ ᱜᱮ ᱛᱟᱦᱮ ᱡᱚᱢ ᱵᱟᱲᱟᱟ ᱜᱮ ᱚᱸ᱾ ᱚᱱᱟᱜᱮ ᱨᱟᱹᱥᱠᱟᱹ ᱫᱚ ᱟᱢᱵᱟᱵᱚᱛᱤ ᱠᱚᱨᱮ ᱥᱚᱨᱦᱟᱭ ᱠᱚᱨᱮ ᱵᱟᱦᱟ ᱠᱚᱨᱮ ᱟᱵᱚᱣᱟᱜ ᱯᱚᱨᱚᱵᱽ ᱠᱚᱫᱚ ᱚᱱᱟ ᱠᱚᱜ ᱠᱟᱱ ᱛᱟᱵᱚᱱᱟ ᱛᱚ
ᱚᱱᱟ ᱥᱟᱶᱛᱮ ᱟᱢᱵᱟᱵᱚᱛᱤ ᱨᱮᱫᱚ ᱟᱞᱮ ᱥᱩᱨ ᱨᱮ ᱢᱤᱫᱴᱟᱝ ᱯᱚᱨᱚᱵᱽ ᱦᱩᱭᱩᱜ ᱜᱮᱭᱟ ᱠᱷᱟᱸᱫᱟᱨᱟᱱᱤ ᱯᱚᱨᱚᱵᱽ ᱟᱸᱡᱚᱢ ᱠᱟᱜ ᱜᱮᱭᱟ?
ᱦᱮᱸ ᱟᱡᱚᱢ ᱠᱟᱜ ᱜᱤᱭᱟᱹᱧ᱾
ᱦᱳᱭ ᱟᱫᱚ ᱚᱸᱰᱮ ᱧᱮᱞ ᱪᱟᱞᱟᱣ ᱦᱩᱭ ᱞᱮᱱ ᱛᱟᱦᱮᱸᱜ ᱵᱷᱟᱜᱤ ᱜᱮ ᱢᱚᱡᱽ ᱦᱩᱭᱱᱟ ᱯᱚᱨᱚᱵᱽ ᱮᱱᱮᱡ ᱠᱚ ᱦᱩᱭ
ᱚᱸᱻ ᱟᱯᱮ ᱫᱚᱯᱮ ᱥᱩᱨᱩᱜ ᱜᱮᱭᱟ ᱚᱸᱰᱮ ᱠᱷᱚᱡ ᱫᱚ ᱵᱟᱝ ᱯᱟᱞᱮ?
ᱦᱮᱸ ᱚᱰᱮ ᱠᱷᱚᱱ ᱫᱚᱞᱮ ᱥᱩᱨ ᱜᱮᱭᱟ ᱢᱚᱬᱮ ᱠᱤᱢᱤ ᱜᱟᱱ᱾
ᱚ ᱛᱚᱞᱮ ᱥᱩᱨ ᱜᱮᱭᱟ᱾
ᱛᱟᱦᱚᱞᱮ ᱢᱮᱥ ᱛᱟᱦᱚᱞᱮ ᱱᱤᱡᱮ ᱛᱮᱜᱮ ᱤᱥᱤᱱ ᱵᱟᱥᱟᱝ ᱡᱚᱱᱤᱡᱼᱟ?
ᱦᱮᱸ ᱱᱚᱝᱠᱟ ᱜᱟᱛᱮ ᱜᱟᱛᱮ ᱵᱟᱨ ᱯᱮ ᱦᱚᱲ ᱜᱟᱛᱮ ᱞᱮ ᱤᱥᱤᱱᱟ ᱟᱫᱚ ᱟᱹᱞᱤᱧ ᱫᱚ ᱵᱟᱨ ᱦᱚᱲᱞᱤᱧ ᱤᱥᱤᱱ ᱜᱮᱭᱟ᱾
ᱛᱟᱦᱞᱮ ᱱᱤᱛᱚᱜ ᱫᱚ ᱠᱤᱫᱩᱵ ᱞᱟᱹᱜᱤᱫ ᱛᱮ ᱤᱥᱤᱱ ᱵᱟᱲᱟ ᱦᱩᱭᱱᱟ ᱥᱮ ᱵᱟᱝ?
ᱠᱤᱫᱩ ᱞᱟᱹᱜᱤᱫ ᱫᱚ ᱟᱨᱤ ᱦᱩᱭᱩᱜ ᱟ ᱤᱥᱤᱱᱭᱟᱜ ᱠᱷᱟᱱ ᱯᱚᱨᱮ